ᱳ᱾
ᱦᱮᱸ ᱜᱚᱝᱠᱮ ᱡᱚᱦᱟᱨ ᱜᱮ᱾
ᱦᱮᱸ ᱡᱚᱦᱟᱨ ᱜᱮ᱾
ᱟᱸᱡᱚᱢ ᱧᱟᱢ ᱫᱟᱵᱤᱱ?
ᱦᱮᱸ ᱟᱸᱡᱚᱢᱚᱜ ᱠᱟᱱᱟ᱾
ᱚ, ᱜᱚᱝᱠᱮ᱾
ᱟᱹᱞᱤᱧᱟᱜ ᱨᱚᱲ ᱟᱸᱡᱚᱢᱚᱜ ᱠᱟᱱᱟ ᱥᱮ?
ᱦᱮᱸ ᱟᱞᱮ ᱟᱹᱵᱤᱱᱟᱜ ᱨᱚᱲ ᱦᱚᱞᱤᱧ ᱟᱸᱡᱚᱢ ᱧᱟᱢ ᱫᱟ ᱱᱟᱯᱟᱭ ᱜᱮ ᱾
ᱟᱪᱪᱷᱟ ᱟᱪᱪᱷᱟ᱾
ᱱᱟᱯᱟᱭ ᱜᱮᱭᱟᱵᱤᱱ ᱫᱚ ᱛᱟᱦᱚᱞᱮ?
ᱦᱮᱸ ᱱᱟᱯᱟᱭ ᱜᱮ ᱾ ᱟᱵᱮᱱ ᱜᱮ?
ᱟᱹᱞᱤᱧ ᱦᱚᱸ ᱱᱟᱯᱟᱭ ᱵᱟᱲᱟ ᱜᱮ ᱢᱮᱱᱟᱜ ᱟᱠᱟᱫ ᱞᱤᱧᱟᱹ ᱱᱤᱛᱚᱜ ᱫᱷᱟᱹᱨᱤᱡ ᱫᱚ᱾ ᱪᱟᱸᱫᱳ ᱵᱚᱸᱜᱟᱦᱟᱜ ᱫᱟᱭᱟ ᱫᱩᱞᱟᱹᱲ ᱛᱮᱜᱮ᱾
ᱱᱟᱯᱟᱭ ᱵᱚᱱ ᱛᱟᱦᱮᱱ ᱠᱷᱟᱱ ᱢᱚᱡᱽ ᱜᱮ
ᱦᱳᱭ ᱚᱱᱮ ᱚᱲᱟᱜ ᱠᱚᱨᱮ ᱦᱚᱸᱠᱚ ᱵᱮᱥ ᱵᱟᱲᱟᱭ ᱜᱮᱭᱟ ᱛᱚ?
ᱦᱮᱸ ᱦᱮᱸ ᱚᱲᱟᱜ ᱠᱚᱨᱮ ᱦᱚᱸ ᱮᱠᱷᱚᱱ ᱫᱚ ᱵᱮᱥ ᱵᱟᱲᱟ ᱜᱮ, ᱟᱵᱮᱱ ᱥᱮᱱ ᱜᱮ ᱞᱟᱹᱭ ᱠᱚᱵᱮᱱ ᱚᱲᱟᱜ ᱠᱚᱨᱮ?
ᱟᱞᱮ ᱥᱮᱫ ᱦᱚᱸ ᱵᱚᱭᱦᱟᱱ ᱵᱩᱦᱤᱱ ᱠᱚ ᱡᱚᱛᱚ ᱥᱟᱱᱟᱢ ᱠᱚᱜᱮ ᱠᱚ ᱴᱷᱤᱠ ᱜᱮᱭᱟ᱾
ᱟᱪᱷᱟ ᱟᱪᱷᱟ, ᱛᱚᱵᱮ
ᱢᱮᱱ ᱮᱫᱟ ᱨᱚᱦᱚᱭ ᱠᱚᱫᱚ ᱛᱤᱱᱟᱹᱜ ᱡᱷᱟᱹᱞ ᱵᱤᱱ ᱤᱫᱤ ᱠᱮᱫᱟ?
ᱮ ᱨᱚᱦᱚᱭ ᱠᱚᱫᱚ ᱟᱹᱣᱨᱤ ᱦᱟᱸᱜ ᱞᱟᱜᱟᱣ ᱦᱩᱭᱩᱜᱼᱟ ᱜᱟᱪᱷᱤ ᱛᱷᱚᱲᱟ ᱠᱟᱹᱴᱤᱡ ᱧᱚᱜ ᱜᱮᱭᱟ᱾
ᱚ ᱚ ᱟᱫᱚ ᱫᱟᱜ ᱠᱚᱫᱚ?
ᱫᱟᱜ ᱠᱚᱫᱚ ᱦᱟᱸᱜ ᱦᱮᱸ ᱡᱟᱹᱲᱤ ᱛᱮᱦᱮᱧ ᱢᱟ ᱦᱟᱜ ᱥᱮᱛᱟᱜ ᱠᱷᱚᱱ ᱜᱮ ᱡᱟᱹᱲᱤ ᱣᱟᱠᱟᱫ ᱟᱞᱤᱧ ᱥᱮᱱ ᱢᱟ ᱟᱵᱮᱱ ᱥᱮᱱ ᱫᱚ ᱪᱮᱫ ᱞᱮᱠᱟ ᱫᱟᱜ ᱮᱫ ᱜᱮᱭᱟᱭ?
ᱟᱹᱞᱤᱧ ᱥᱮᱫ ᱢᱟ ᱛᱮᱦᱮᱧ ᱟᱷᱚᱨ ᱛᱤᱱᱴᱟ ᱠᱷᱚᱮ ᱡᱟᱹᱲᱤ ᱞᱮᱫᱟ ᱢᱮᱱᱠᱷᱟᱱ ᱥᱮᱛᱟᱜ ᱠᱷᱚᱱ ᱫᱚ ᱵᱟᱭ ᱡᱟᱹᱲᱤ ᱟᱠᱟᱫ ᱞᱤᱧᱟᱹ᱾
ᱚ ᱦᱚ ᱟᱹᱞᱤᱧ ᱥᱮᱱ ᱢᱟ ᱱᱤᱛ ᱦᱚᱸ ᱥᱮᱨᱢᱟ ᱡᱟᱹᱲᱤᱭᱮᱫ ᱠᱟᱱ ᱜᱮᱭᱟ᱾
ᱚᱦᱚ ᱟᱹᱞᱤᱧ ᱥᱮᱫ ᱫᱚ ᱦᱟᱯᱮ ᱟᱹᱨᱤ ᱡᱟ ᱡᱟᱹᱲᱤ ᱟᱹᱞᱤᱧᱟ ᱟᱨ
ᱟᱪᱪᱷᱟ ᱟᱪᱪᱷᱟ ᱦᱮᱸ
ᱜᱚᱝᱠᱮ ᱛᱟᱦᱚᱞᱮ ᱨᱚᱦᱚᱭ ᱠᱚᱫᱚᱵᱤᱱ ᱞᱟᱹᱭᱫᱟ ᱱᱚᱝᱠᱟ ᱵᱮᱯᱟᱨ ᱠᱟᱱᱟ ᱛᱟᱦᱚᱞᱮ ᱢᱟᱱᱮ ᱥᱚᱵᱽᱡᱤ ᱠᱚᱫᱚ ᱯᱮ ᱨᱚᱦᱚᱭ ᱠᱟᱫᱟ ᱥᱮ ᱵᱟᱝ ᱜᱟᱢ ᱞᱤᱜᱤᱫ ᱢᱟ ᱛᱚ ᱫᱚᱨᱠᱟᱨ ᱠᱟᱱᱟ ᱚᱱᱟ ᱦᱚᱸ ᱾
ᱦᱮᱸ ᱦᱮᱸ ᱟᱫᱚ ᱚᱝᱠᱟ ᱥᱚᱵᱽᱡᱤ ᱠᱚᱫᱚ ᱦᱟᱸᱜ ᱱᱤᱛ ᱦᱟᱹᱵᱤᱡ ᱫᱚ ᱵᱟᱝ ᱨᱚᱦᱚᱭ ᱦᱳᱭ ᱠᱟᱱᱟ᱾
ᱚ,
ᱟᱹᱞᱤᱧ ᱥᱮᱫ ᱫᱚ ᱦᱟᱸᱜ ᱧᱮᱞ ᱵᱮᱱ ᱥᱩᱫᱷᱩ ᱟᱹᱞᱩ ᱠᱩ ᱢᱟᱱᱮ ᱥᱚᱵᱽᱡᱤ ᱵᱚᱞᱛᱮ ᱢᱮᱱ ᱛᱮᱫᱚ ᱦᱟᱸᱜ ᱟᱹᱞᱩ ᱯᱮᱸᱭᱟᱡᱽ ᱟᱨ ᱱᱚᱝᱠᱟ ᱦᱟᱸᱜ ᱟᱱᱮ ᱛᱩᱲᱤ ᱠᱚ ᱡᱟᱜᱮ ᱪᱟᱥ ᱦᱩᱭᱩᱜᱼᱟ ᱱᱮᱜᱼᱱᱟ ᱠᱚᱡ ᱜᱮ ᱦᱩᱭᱩᱜᱼᱟ ᱢᱟᱱᱮ ᱟᱹᱰᱤ ᱟᱸᱴ, ᱢᱟᱱᱮ ᱡᱟᱦᱟᱱᱟ ᱥᱚᱵᱽᱡᱤ ᱪᱟᱥ ᱛᱚ ᱠᱷᱩᱵ ᱮᱠᱴᱟ ᱵᱟᱝ ᱦᱳᱭᱳᱜ-ᱟ ᱟᱨᱠᱤ᱾
ᱟᱨ ᱟᱨ ᱦᱳᱲᱤ ᱪᱟᱥ ᱥᱮ ᱪᱮᱫ?
ᱦᱮᱸ ᱟᱨ ᱱᱚᱜ-ᱚ ᱱᱟ ᱦᱩᱲᱩ ᱪᱟᱥ ᱜᱮ᱾
ᱚᱻ ᱟᱪᱪᱷᱟ᱾ ᱟᱹᱞᱤᱧ ᱥᱮᱫ ᱦᱚᱸ ᱢᱟᱱᱮ ᱫᱚᱢᱮ ᱦᱳᱲᱳ ᱵᱮᱥᱤ ᱫᱚ ᱵᱟᱝ ᱦᱳᱭᱳᱜᱼᱟ᱾ ᱟᱨ ᱫᱚᱢᱮ ᱥᱚᱵᱽᱡᱤ ᱪᱟᱥ ᱫᱤᱥᱚᱢ ᱫᱚ ᱵᱟᱝ ᱠᱟᱱ ᱛᱟᱹᱞᱤᱧᱟ ᱟᱹᱞᱤᱧᱟᱜ ᱡᱟᱦᱟᱸ ᱫᱤᱥᱚᱢ ᱨᱮ ᱚᱲᱟᱜ ᱛᱟᱹᱞᱤᱧ᱾ ᱦᱮᱸ ᱥᱮ ᱟᱹᱵᱤᱱ ᱡᱟᱦᱟᱸ ᱵᱤᱱ ᱞᱟᱹᱭ- ᱠᱤᱫᱟ ᱟᱹᱞᱩ ᱠᱚ ᱦᱮᱸ ᱥᱮ ᱟᱹᱞᱩ ᱠᱚᱫᱚ ᱟᱹᱞᱤᱧ ᱥᱮᱫ ᱫᱚ ᱦᱩᱭᱩᱜ ᱠᱟᱱᱟ ᱫᱚᱢᱮ ᱫᱚ ᱵᱟᱝ ᱦᱩᱭᱩᱜᱼᱟ, ᱟᱨᱠᱤ ᱦᱩᱭ ᱫᱚ ᱦᱩᱭᱩᱜᱼᱟ ᱢᱟᱱᱮ, ᱚᱝᱠᱟ ᱢᱚᱛᱚ ᱡᱟᱭᱜᱟ ᱠᱚᱦᱚᱸ ᱵᱟᱹᱱᱩᱜᱼᱟ ᱟᱨᱠᱤ ᱾
ᱦᱮᱸ ᱢᱟᱱᱮ ᱟᱹᱞᱤᱧ ᱥᱮᱱ ᱫᱚ ᱪᱮᱫ ᱞᱮᱠᱟ ᱟᱹᱞᱤᱧ ᱥᱮᱱ ᱫᱚ ᱦᱟᱸᱜ ᱛᱷᱚᱲᱟ ᱜᱤᱛᱤᱞ ᱦᱟᱥᱟ ᱠᱟᱱᱟ ᱦᱟᱸᱜ, ᱚᱱᱟᱛᱮ ᱛᱷᱚᱲᱟ ᱟᱹᱞᱩ ᱠᱚ ᱚᱱᱟ ᱵᱷᱤᱛᱤᱨᱤ ᱢᱟᱱᱮ ᱚᱛ ᱵᱷᱤᱛᱤᱨ ᱨᱮᱱᱟᱜ ᱡᱤᱱᱤᱥ ᱫᱚ ᱢᱚᱴᱟᱢᱩᱴᱤ ᱢᱚᱸᱡᱽ ᱧᱚᱜ ᱜᱮ ᱦᱩᱭᱩᱜᱼᱟ᱾
ᱚ ᱚ ᱟᱪᱪᱷᱟ ᱟᱪᱪᱷᱟ, ᱟᱹᱞᱤᱧ ᱥᱮᱱᱟᱜ ᱫᱚ ᱵᱟᱹᱞᱤ ᱦᱟᱥᱟ ᱠᱟᱱᱟ ᱦᱳᱭ ᱾
ᱟᱪᱷᱟ ᱟᱪᱷᱟ᱾
ᱢᱟᱱᱮ ᱫᱟᱜ ᱜᱚᱫ ᱨᱮᱦᱚᱸᱭ ᱥᱚᱸᱜᱮᱛᱮ ᱞᱚᱦᱚᱜ ᱢᱟᱱᱮ ᱨᱚᱦᱚᱨ ᱜᱚᱫᱟᱭ ᱟᱨ
ᱨᱚᱦᱚᱲ ᱜᱚᱛᱟᱭ ᱦᱮᱸ, ᱢᱟᱱᱮ ᱫᱟᱜ ᱦᱚᱸ ᱵᱟᱝ ᱛᱤᱸᱜᱩ ᱜᱚᱫᱚᱜᱼᱟ ᱵᱟᱝ,
ᱵᱟᱝ ᱵᱟᱝ ᱟᱨ ᱟᱹᱵᱤᱱ ᱥᱮᱱᱟᱜ ᱫᱚ ᱢᱟᱱᱮ ᱪᱟᱹᱴᱭᱟᱹᱲ ᱦᱟᱥᱟ ᱠᱟᱱᱟ ᱡᱟᱦᱟᱸ ᱫᱚ ᱫᱟᱜ ᱠᱟᱛᱮ ᱨᱮᱦᱚᱸ ᱛᱟᱦᱮᱱᱟ᱾
ᱦᱮᱸ ᱫᱟᱜ ᱢᱟᱱᱮ ᱛᱷᱚᱲᱟ ᱜᱟᱱᱮ ᱫᱟᱜ ᱞᱮᱠᱷᱟᱱ ᱦᱚᱸ ᱛᱟᱦᱮᱱᱟ ᱵᱚᱞᱮ ᱟᱨᱠᱤ᱾
ᱴᱷᱤᱠ ᱴᱷᱟᱠ ᱡᱩᱫᱤ ᱛᱟᱲᱟᱢ ᱠᱚ ᱡᱩᱫᱤ ᱵᱟᱢ ᱜᱟᱱᱟ ᱞᱮᱸᱡᱮᱫ ᱠᱟᱛᱮᱢ ᱧᱩᱨᱩᱜᱼᱟᱱᱟ᱾
ᱦᱩᱸ ᱦᱩᱸ ᱦᱩᱸ, ᱦᱮᱸ ᱚᱱᱟ ᱢᱟᱱᱮ ᱟᱹᱞᱤᱧ ᱥᱮᱱ ᱡᱟᱦᱟᱸ ᱢᱮᱱᱟ ᱚᱱᱟ ᱫᱚ ᱟᱹᱰᱤ ᱟᱸᱴ ᱜᱮ ᱞᱮᱸᱡᱮ ᱫᱟ
ᱦᱳᱭ ᱦᱳᱭ, ᱚᱸ ᱾ ᱟᱫᱚ ᱜᱚᱝᱠᱮ ᱛᱷᱟᱞᱮ ᱡᱚᱢ ᱠᱚᱫᱚ ᱦᱳᱭ ᱠᱟᱱᱟ ᱥᱮ ᱠᱮᱫᱚᱵ ᱠᱚ ᱵᱮᱥᱤ?
ᱦᱮᱸ ᱢᱟᱱᱮ ᱡᱚᱢ ᱠᱚᱫᱚ ᱦᱟᱸᱜ ᱢᱤᱫ ᱫᱷᱟᱱ ᱫᱚ ᱡᱚᱢ ᱵᱟᱲᱟ ᱦᱩᱭ ᱠᱟᱱ ᱜᱮᱭᱟ ᱟᱫᱚ ᱦᱟᱸᱜ ᱱᱤᱛ ᱫᱷᱟᱹᱵᱤᱡ ᱛᱮᱫᱚ ᱡᱤᱨᱟᱹᱣ ᱵᱟᱲᱟ ᱦᱩᱭ ᱠᱟᱱᱟ ᱟᱫᱚ ᱟᱵᱮᱱ ᱵᱮᱱ ᱡᱚᱢ ᱵᱟᱲᱟ ᱠᱮᱼᱟ?
ᱟᱫᱚ ᱦᱮᱸ ᱟᱹᱞᱤᱧ ᱦᱚᱸᱞᱤᱧ ᱡᱚᱢ ᱫᱚᱞᱤᱧ ᱡᱚᱢ ᱵᱟᱲᱟ ᱠᱮᱫᱟ ᱡᱚᱢ ᱠᱟᱛᱮᱮᱫ ᱜᱮ ᱟᱫᱚ ᱱᱚᱜᱼᱚᱭ ᱠᱟᱹᱴᱤᱡ ᱞᱤᱧ ᱠᱟᱹᱢᱤᱭᱮᱫ ᱛᱟᱦᱮᱸᱫ ᱱᱚᱣᱟ ᱠᱟᱹᱢᱤ ᱠᱟᱹᱴ ᱞᱤᱧ ᱵᱚᱞᱚ ᱞᱮᱱ ᱜᱮ ᱦᱮᱸᱥᱮ᱾
ᱴᱷᱤᱠ ᱴᱷᱤᱠ ᱦᱮᱸ ᱫᱚᱨᱠᱟᱨ ᱠᱟᱱ ᱜᱮᱭᱟ ᱠᱟᱹᱢᱤ ᱦᱚᱸ᱾
ᱦᱳᱭ ᱦᱳᱭ ᱫᱚᱨᱠᱟᱨ ᱠᱟᱱ ᱜᱮᱭᱟ ᱟᱡ ᱠᱢ᱾ ᱟᱵᱚ ᱢᱟᱹᱱᱢᱤ ᱡᱤᱭᱚᱱ ᱜᱮ ᱦᱩᱭ ᱟᱠᱟᱱᱟ ᱫᱟᱹᱱᱩᱜᱟ ᱚᱱᱠᱟᱜ ᱜᱮ ᱛᱮᱭᱟᱨ ᱠᱟᱜ ᱵᱚᱱᱟᱭ ᱛᱚ᱾
ᱦᱮᱸ ᱠᱟᱢ ᱠᱟᱹᱢᱤ ᱫᱚ ᱡᱟᱹᱨᱩᱲ ᱜᱮᱭᱟ ᱵᱟᱝ?
ᱦᱳᱭ ᱦᱩ ᱟᱫᱚ ᱜᱚᱠᱮᱧ ᱢᱮᱱᱫᱟ ᱛᱟᱦᱚᱞᱮ ᱠᱟᱹᱢᱤ ᱠᱚᱫᱚ ᱪᱮᱫ ᱴᱟᱴᱠᱟ ᱦᱩᱭᱩᱜᱼᱟ ᱮᱠᱷᱚᱱ ᱫᱚ ᱛᱟᱦᱚᱞᱮ? ᱚᱲᱟᱜ ᱨᱮᱜᱮ ᱛᱟᱦᱮᱱ ᱦᱩᱭᱩᱜ ᱠᱟᱱᱟ ᱥᱮ ᱡᱟᱦᱟᱱᱟᱜ ᱥᱮᱸᱫᱽᱨᱟ ᱢᱮᱸᱫᱟᱨᱟ ᱨᱮ ᱛᱟᱦᱮᱱ ᱡᱚᱯᱲᱟᱣ ᱢᱮᱱᱟᱜ ᱢᱮ?
ᱡᱚᱯᱲᱟᱣ ᱫᱚ ᱦᱟᱸᱜ ᱱᱤᱭᱟᱹ ᱦᱟᱹᱵᱤᱡ ᱛᱮᱫᱚ ᱚᱲᱟᱜ ᱨᱮᱜᱮ ᱢᱮᱱᱟᱜ ᱞᱤᱧᱟᱹ ᱟᱫᱚ ᱛᱷᱚᱲᱟ ᱟᱹᱞᱤᱧ ᱫᱚ ᱦᱟᱸᱟᱜ ᱯᱷᱩᱴᱵᱚᱞ ᱠᱚ ᱠᱷᱮᱞ ᱦᱩᱭᱩᱜᱼᱟ ᱚᱱᱟᱜᱮ ᱟᱫᱚ‍᱾
ᱚ ᱢᱟᱱᱮ ᱵᱚᱞ ᱠᱚᱵᱤᱱ ᱮᱱᱮᱡ ᱵᱟᱲᱟᱭ ᱜᱮᱭᱟ ᱥᱮ?
ᱦᱮᱸ
ᱚᱻ
ᱟᱫᱚ ᱱᱤᱛ ᱫᱚ ᱦᱟᱸᱜ ᱟᱹᱞᱤᱧ ᱫᱚ ᱚᱲᱟᱜ ᱠᱷᱚᱱ ᱫᱚ ᱵᱟ. ᱨᱦᱮ ᱨᱮᱜᱮ ᱢᱮᱱᱟᱜ ᱞᱤᱧᱟ᱾
ᱚ ᱚ
ᱵᱟᱨᱦᱮ ᱨᱮᱜᱮᱞᱤᱧ ᱛᱟᱦᱮᱸ ᱠᱟᱛᱮᱫ ᱞᱤᱧ᱾
ᱚ ᱚ
ᱠᱟᱹᱢᱤ ᱭᱤᱧ ᱦᱟᱸᱜ᱾
ᱱᱟᱜᱟᱨ ᱨᱮᱜᱮ ᱥᱮ᱾ ᱚ ᱟᱪᱪᱷᱟ. ᱪᱷᱟ. ᱾ ᱚᱵᱚᱥᱭ ᱫᱚᱨᱠᱟᱨ ᱛᱚ ᱢᱟᱹᱱᱢᱤ ᱵᱤᱫᱟᱹᱞ ᱟᱡ ᱞᱟᱹᱜᱤᱫ ᱥᱟᱱᱟᱢ ᱞᱮᱠᱟ
ᱦᱮᱸ ᱡᱚᱛᱚ ᱞᱮᱠᱟᱱ ᱡᱤᱱᱤᱥ ᱜᱮ ᱦᱮᱸ ᱚᱠᱚᱭ ᱡᱚᱛᱚ ᱦᱚᱲ ᱜᱮ ᱢᱤᱢᱤᱫᱴᱮᱱ ᱵᱟ᱾ ᱨᱮ ᱢᱮᱱᱟᱜ ᱵᱚᱱ ᱜᱮᱭᱟ ᱚᱠᱚᱭ ᱫᱚ ᱚᱠᱟᱴᱟᱜ ᱵᱚᱱ ᱠᱩᱥᱤᱭᱟᱜᱼᱟ ᱚᱱᱠᱟᱠᱟ ᱞᱮᱠᱟᱨᱮ᱾
ᱦᱩᱸ ᱦᱩᱸ ᱚᱱᱮ ᱚᱱᱠᱟ ᱞᱮᱠᱟ ᱫᱤᱱ ᱠᱷᱟᱸᱰᱟᱣ ᱦᱩᱭᱩᱜ ᱟ ᱥᱮ᱾
ᱦᱮᱸ
ᱦᱩᱸ ᱛᱚ ᱵᱟᱦᱨᱮ ᱨᱮᱫᱚ ᱚᱠᱟ ᱫᱤᱥᱚᱢ ᱥᱮᱫ ᱨᱮᱫᱚ ᱢᱮᱱᱟᱜ ᱵᱤᱱᱟ ᱛᱟᱦᱞᱮ?
ᱫᱤᱥᱚᱢ ᱫᱚ ᱦᱟᱸᱜ ᱱᱚᱛᱮ ᱵᱟᱨᱦᱮ ᱥᱮᱫ᱾
ᱚ ᱚ ᱟᱪᱷᱟ ᱪᱷᱟ᱾ ᱚᱱᱮ ᱠᱷᱚᱱ ᱠᱟᱹᱢᱤ ᱫᱚ ᱛᱟᱦᱚᱞᱮ ᱠᱷᱮᱞ ᱜᱮ ᱥᱮ ᱠᱷᱮᱞ ᱥᱟᱶᱛᱮ ᱡᱟᱦᱱᱟᱜ ᱣᱟᱨᱠ ᱠᱟᱹᱢᱤ ᱠᱟᱡ ᱦᱩᱭᱩᱜ ᱠᱟᱱᱟ?
ᱠᱷᱮᱞ ᱥᱟᱶᱛᱮ ᱫᱚ ᱮᱠᱷᱚᱱ ᱫᱚ ᱱᱚᱝᱠᱟᱱ ᱮᱴᱟᱜ ᱠᱟᱹᱢᱤ ᱫᱚᱦᱟᱸᱜ ᱵᱟᱹᱱᱩᱜᱼᱟ᱾
ᱚ ᱚ ᱢᱟᱱᱮ ᱥᱤᱫᱷᱩ ᱠᱷᱮᱞ ᱜᱮ ᱥᱮ?
ᱦᱮᱸ ᱥᱩᱫᱷᱩ ᱠᱷᱮᱞ ᱜᱮ ᱡᱚᱯᱲᱟᱣ ᱢᱮᱱᱟᱜ ᱞᱤᱧᱟ ᱮᱠᱷᱟᱱᱫᱚ ᱟᱨ ᱮᱴᱟᱜ ᱨᱮᱫᱚ ᱦᱟᱸᱜ ᱡᱚᱯᱲᱟᱣ ᱫᱚ
ᱟᱹᱰᱤ ᱱᱟᱯᱟᱭ ᱛᱟᱦᱚᱞᱮ ᱟᱵᱤᱱ ᱦᱚᱸ ᱢᱟᱨᱟᱲᱟᱝ ᱥᱮᱫ ᱪᱟᱞᱟᱜ ᱵᱤᱱ ᱟᱞᱮ ᱦᱚᱸᱞᱮ ᱚᱱᱟᱜᱞᱮ ᱩᱭᱦᱟᱹᱨᱟ ᱦᱮᱸ
ᱡᱚᱛᱚ ᱦᱚᱲ ᱜᱮ ᱢᱟᱲᱟᱝ ᱥᱮᱱ ᱪᱟᱞᱟᱜ ᱨᱮᱱᱟᱜ ᱢᱟ᱾ ᱛᱟᱦᱮᱱ ᱛᱟᱵᱚᱱ ᱜᱮᱥᱮ ᱡᱟᱦᱟᱸᱟᱸᱭ ᱜᱮ ᱡᱟᱦᱟᱱᱟᱜ ᱜᱮᱵᱚᱱ ᱦᱮᱸ ᱠᱩᱠᱢᱩ ᱛᱟᱦᱮᱱ ᱡᱟᱦᱟᱸᱭ ᱜᱮ ᱡᱟᱦᱟᱱᱟᱜ ᱨᱮᱜᱮ ᱵᱚᱱ ᱠᱟᱹᱢᱤ ᱚᱱᱟ ᱨᱮᱜᱮ ᱵᱚᱱ ᱢᱮᱱᱟ ᱤᱧ ᱦᱚᱸᱚᱸ ᱛᱷᱚᱲᱟ ᱟᱹᱰᱤ ᱢᱟᱨᱟᱝ ᱢᱟᱲᱟᱝ ᱥᱮᱫ ᱤᱧ ᱪᱟᱞᱟᱣ ᱞᱮᱱᱠᱷᱟᱱ ᱵᱷᱟ. ᱞᱤ ᱧᱚᱜᱚᱼᱟ᱾
ᱦᱩᱸ ᱦᱩᱸ
ᱡᱟᱦᱟᱱ ᱠᱟᱹᱢᱤ ᱜᱮ ᱠᱷᱮᱛ ᱵᱟᱹᱫᱽ ᱨᱮ ᱠᱟᱹᱢᱤ ᱦᱚᱸᱵᱚᱱ ᱢᱮᱱ ᱜᱮᱭᱟ ᱛᱷᱚᱲᱟ ᱰᱷᱮᱨ ᱧᱚᱜ ᱦᱩᱲᱩ ᱦᱩᱭ ᱞᱮᱱ᱾ ᱛᱤᱧ ᱠᱷᱟᱱ ᱵᱷᱟᱞᱤ ᱧᱚᱜᱚᱜᱼᱟ ᱚᱱᱠᱟᱜ ᱜᱮ ᱡᱚᱛᱚ ᱦᱚᱲ ᱜᱮ ᱢᱮᱱ ᱦᱩᱭᱩᱜ ᱜᱮᱭᱟ ᱵᱚᱞᱮ
ᱵᱟᱸᱫᱤ ᱯᱮᱨᱮᱡ ᱛᱮᱱᱟᱜ ᱠᱟᱱ ᱥᱮ
ᱦᱩᱸ ᱦᱩᱸ
ᱦᱮᱸ
ᱟᱫᱚ ᱡᱟᱦᱟᱸᱭ ᱡᱟᱦᱟᱸᱭ ᱡᱟᱦᱟᱸ ᱡᱤᱱᱤᱥ ᱱᱤᱭᱟᱹ ᱵᱮᱥᱤ ᱵᱩᱱ ᱠᱟᱞᱪᱟᱨ ᱜᱮᱭᱟ ᱚᱱᱟ ᱟᱨᱦᱚᱸ ᱵᱷᱷᱟᱞᱤ ᱠᱚᱨᱟᱣ ᱞᱟᱹᱜᱤᱫ ᱚᱱᱠᱟᱜᱮ ᱦᱚᱲᱢᱚ ᱫᱟᱲᱮ ᱞᱟᱲᱟᱣ ᱮᱢ ᱦᱩᱭᱩᱜ
ᱦᱳᱭ ᱦᱳᱭ ᱦᱳᱭ ᱦᱳᱭ᱾ ᱦᱩᱸ ᱢᱟᱱᱮ ᱡᱟᱦᱟᱸᱭ ᱡᱟᱦᱟᱸ ᱤᱫᱤ ᱠᱟᱛᱮᱜ ᱜᱮ ᱮᱠᱥᱯᱟᱴ ᱜᱮᱭᱟ ᱩᱱᱤ ᱫᱚ ᱚᱱᱟ ᱤᱫᱤ ᱠᱟᱛᱮᱜ ᱜᱮ ᱵᱷᱟᱜᱮ ᱵᱩᱡᱟᱭ ᱥᱮ᱾
ᱵᱷᱟᱜᱮᱭ ᱵᱩᱡᱷᱟᱜ ᱦᱮᱸ᱾
ᱦᱮᱸ᱾
ᱚ ᱛᱟᱦᱮᱸ ᱫᱚ ᱛᱟᱦᱚᱞᱮ ᱟᱵᱚᱣᱟᱜ ᱡᱟᱦᱟᱸ ᱱᱟᱜᱟᱨ ᱢᱮᱱᱟᱜᱼᱟ ᱚᱸᱰᱮ ᱫᱚ ᱚᱱᱟ ᱡᱟᱭᱜᱟ ᱨᱮᱜᱮ ᱢᱮᱱᱟᱜ ᱵᱮᱱᱟ ᱥᱮ ᱪᱮᱫ?
ᱦᱮᱸ ᱦᱮᱸ ᱦᱮᱸ ᱚᱱᱛᱮ ᱨᱮᱜᱮ ᱛᱟᱦᱮᱱ ᱦᱩᱭᱩᱜ ᱜᱮᱭᱟ᱾
ᱚ ᱻᱚ ᱟᱪᱪᱷᱟ ᱟᱪᱪᱷᱟ ᱱᱟᱯᱟᱭ ᱜᱮ ᱛᱟᱦᱚᱞᱮ, ᱛᱟᱦᱚᱞᱮ ᱡᱚᱢᱼ ᱧᱩ ᱠᱚᱢᱼ ᱧᱩ ᱡᱚᱛᱚ ᱜᱮ ᱟᱠᱚᱣᱟᱜ ᱜᱮᱥᱮ?
ᱡᱚᱛ ᱦᱮᱸ ᱟᱠᱚᱣᱟᱜ ᱜᱮ ᱟᱠᱚᱣᱟᱜ ᱜᱮ᱾
ᱚ ᱟᱵᱤᱱᱟᱜ ᱢᱟᱱᱮ ᱡᱟᱦᱟᱸ ᱫᱚ ᱯᱟᱞᱮ ᱡᱷᱚᱞᱟ ᱠᱷᱚᱱ ᱫᱚ ᱢᱤᱫ ᱴᱟᱠᱟ ᱦᱚᱸ ᱵᱟᱝ ᱞᱟᱜᱟᱣᱵᱤᱱ ᱠᱟᱱᱟ ᱥᱮ ᱪᱮᱫ ᱵᱤᱱ ᱠᱟᱹᱣᱰᱤ ᱵᱟᱝ
ᱵᱟᱝ ᱵᱟᱝ ᱚᱸᱰᱮ ᱫᱚ ᱚᱸᱰᱮ ᱫᱚ ᱟᱫᱚ ᱢᱟᱱᱮ ᱟᱹᱞᱤᱧ ᱡᱚᱢ ᱞᱟᱹᱼᱼ ᱫᱚ ᱵᱟᱝ ᱠᱤᱱᱛᱩ ᱱᱚᱝᱠᱟ ᱫᱚ ᱢᱟᱱᱮ ᱤᱭᱟᱹ ᱠᱚ ᱥᱟᱯᱟᱵ ᱫᱚ ᱦᱟᱸᱜ ᱛᱷᱚᱲᱟ ᱫᱚ ᱦᱟᱛᱟᱣ ᱦᱩᱭᱩᱜᱼᱟ ᱱᱤᱡᱮ ᱛᱮᱜᱮ᱾
ᱚ ᱦᱮᱸ ᱚᱱᱟ ᱫᱚ ᱚᱵᱚᱥᱥᱳᱭ ᱫᱚᱨᱠᱟᱨ ᱠᱟᱱᱟ ᱦᱮᱸ ᱥᱮ ᱵᱟᱝ ᱱᱤᱡᱮᱨᱟᱜ ᱥᱚᱯᱚᱦᱚᱫ ᱛᱮᱜᱮ ᱵᱚ ᱞᱟᱹᱜᱤᱫ ᱛᱮᱫᱚ ᱚᱵᱚᱥᱳᱭ᱾ ᱜᱮ ᱦᱮᱸ ᱥᱮ ᱵᱟᱝ? ᱚᱱᱟ ᱫᱚ ᱜᱚᱴᱟᱜ ᱜᱮ ᱧᱮᱞ ᱵᱟᱲᱟ ᱦᱩᱭᱩᱜ ᱠᱟᱱᱟ ᱥᱮ᱾
ᱦᱩᱸ ᱦᱩᱸ᱾
ᱢᱮᱱᱠᱷᱟᱱ ᱱᱟᱜᱟᱨ ᱨᱮ ᱦᱚᱸᱜ-ᱚᱭ ᱢᱤᱫᱴᱟᱝ ᱡᱚᱢ ᱠᱚ ᱮᱢᱟᱢ ᱠᱟᱱᱟ ᱥᱮ ᱠᱚ ᱮᱢᱟᱵᱤᱱ ᱠᱟᱱᱟ ᱱᱚᱣᱟ ᱜᱮ ᱟᱹᱰᱤ ᱢᱟᱨᱟᱝ ᱵᱮᱯᱼᱼ ᱟᱨ ᱦᱮᱸ ᱥᱮ ᱵᱟᱝ ᱡᱚᱢ ᱯᱞᱟᱥ ᱛᱟᱦᱮᱸ᱾
ᱵᱟᱠᱚ ᱮᱢᱚᱜ ᱟᱛᱚ ᱡᱚᱛᱚ ᱡᱟᱭᱜᱟ ᱨᱮ ᱱᱚᱝᱠᱟ ᱥᱩᱡᱳᱜᱽ ᱥᱩᱵᱤᱫᱷᱟ ᱵᱟᱝ ᱧᱟᱢᱚᱜ ᱜᱮᱭᱟ᱾
ᱦᱳᱭ ᱦᱳᱭ, ᱡᱟᱦᱟᱱᱟᱜ ᱚᱞᱚᱜ ᱯᱟᱲᱦᱟᱣ ᱠᱷᱮᱛᱨᱮ ᱦᱚᱸ ᱧᱮᱞᱚᱜ ᱟᱭᱠᱷᱟᱱ ᱠᱟᱹᱢᱤ ᱠᱟᱹᱥᱱᱤ ᱠᱟᱛᱮ ᱦᱚᱸ
ᱦᱩᱸ ᱦᱩᱸ ᱵᱟᱠᱚ ᱮᱢᱚᱜᱼᱟ ᱠᱷᱩᱵ ᱢᱟᱱᱮ ᱱᱚᱝᱠᱟᱱ ᱢᱤᱫ ᱵᱟᱨ ᱡᱟᱭᱜᱟ ᱜᱮ ᱛᱟᱦᱮᱱᱟ ᱱᱚᱼᱼ
ᱦᱮᱸ ᱦᱮᱸ ᱮᱢᱚᱜ ᱠᱷᱟᱱ ᱫᱚᱠᱚ ᱥᱮ᱾
ᱮᱢᱚᱜ ᱠᱷᱟᱱ ᱫᱚᱠᱚ ᱦᱮᱸ᱾
ᱦᱩᱸ ᱦᱩᱸ ᱦᱩᱸ ᱾ ᱟᱭᱢᱟᱢ ᱰᱟᱦᱟᱣ ᱞᱮᱭᱟ ᱱᱟᱛᱮ ᱠᱷᱚᱱ ᱦᱟᱱᱮ ᱠᱟᱹᱣᱰᱤ ᱜᱮᱛ ᱛᱟᱢᱟᱭ ᱥᱮ᱾
ᱦᱮᱸ ᱦᱮᱸ ᱟᱹᱞᱤᱧ ᱢᱟ ᱱᱩᱜ ᱛᱮᱦᱮᱧ ᱢᱟ ᱯᱮᱠᱴᱤᱥ ᱦᱚᱸ ᱱᱚᱝᱠᱟ ᱵᱟᱝ ᱦᱩᱭ ᱟᱠᱟᱱᱟ ᱡᱮ
ᱦᱩᱸ ᱦᱩᱸ
ᱥᱮᱛᱟᱜ ᱠᱷᱚᱱ ᱜᱮ ᱥᱮᱨᱢᱟᱭ ᱡᱟᱹᱲᱤᱭᱮᱫ ᱛᱮ ᱟᱫᱚ ᱛᱮᱦᱤᱧ ᱫᱚ ᱨᱩᱢ ᱨᱮᱜᱮ ᱦᱟᱸᱜ᱾
ᱚ, ᱚ ᱢᱟᱱᱮ ᱢᱮᱱᱟᱜ ᱟᱠᱟᱜ ᱵᱤᱱᱟ ᱥᱮ᱾ ᱚ, ᱦᱳᱭ ᱟᱫᱚ ᱧᱮᱞ ᱵᱤᱱ ᱛᱤᱠᱤᱱ ᱥᱮᱫ ᱫᱚ ᱡᱩᱫᱤ ᱯᱷᱟᱸᱠᱟᱭ ᱠᱷᱟᱱᱮ ᱦᱮᱸ ᱥᱮ ᱵᱟᱝ? ᱯᱷᱟᱠᱟ ᱞᱮᱠᱟ ᱜᱮᱛᱚ ᱩᱭᱦᱟᱹᱨ ᱪᱤᱱᱛᱟᱹᱭ ᱦᱩᱭᱩᱜ ᱠᱟᱱᱟ ᱥᱮ᱾
ᱦᱮᱸ ᱟᱫᱚ ᱟᱹᱞᱤᱧ ᱥᱮᱱ ᱢᱟ ᱦᱟᱸᱜ ᱱᱤᱛ ᱦᱚᱸ ᱢᱟᱱᱮ ᱛᱷᱚᱲᱟ ᱛᱷᱚᱲᱟ ᱫᱚ ᱦᱟᱸᱜ ᱥᱮᱨᱢᱟ ᱡᱟᱹᱲᱤᱭᱮᱜ ᱠᱟᱱ ᱜᱮᱭᱟ ᱟᱫᱚ, ᱡᱩᱫᱤ ᱦᱟᱸᱜ ᱱᱚᱝᱠᱟᱭ ᱵᱚᱱᱼᱼ ᱛᱷᱤᱨ ᱠᱟᱱ ᱠᱷᱟᱡ ᱫᱚ ᱦᱟᱸᱜ ᱛᱟᱦᱞᱮ ᱟᱵᱟᱨ ᱫᱷᱤᱱᱟᱹᱱ ᱥᱮᱱ ᱦᱟᱸᱜ ᱜᱟᱛᱮᱜ ᱪᱟᱞᱟᱜ ᱦᱩᱭᱩᱜᱼᱟ᱾
ᱚ......, ᱟᱪᱪᱷᱟ ᱟᱪᱪᱷᱟ᱾ ᱠᱷᱟᱹᱞᱤ ᱞᱮᱠᱟ ᱜᱮᱞᱤᱧ ᱵᱩᱡᱽ ᱮᱫᱟ ᱛᱚ ᱯᱷᱟᱠᱟ ᱞᱮᱠᱟ ᱜᱮ ᱪᱮᱛᱟᱱ ᱥᱮᱫ ᱛᱮᱫᱚ ᱟᱫᱚ᱾ ᱠᱟᱱ ᱟᱫᱚ ᱚᱦᱚᱢ ᱞᱟᱹᱭ ᱠᱮᱭᱟ ᱛᱚ ᱪᱟᱸᱫᱚ ᱵᱚᱸᱜᱟ, ᱪᱟᱸᱫᱚ ᱵᱚᱸᱜᱟᱜ ᱡᱤᱭᱚᱱ ᱫᱚ ᱢᱟᱱᱮ ᱥᱤᱨᱼᱼ
ᱦᱮᱸ ᱢᱮᱱ ᱫᱟᱹᱞᱤᱧ ᱢᱚᱱᱮ ᱢᱟ ᱡᱚᱛᱚ ᱦᱚᱲ ᱜᱮᱵᱚᱱ ᱢᱚᱱᱮ ᱜᱮᱭᱟ ᱱᱚᱝᱼᱼ ᱚᱱᱠᱟ ᱵᱟᱭ ᱡᱟᱹᱲᱤᱭᱟ ᱵᱟᱥᱮᱱ ᱪᱚ ᱠᱤᱱᱛᱩ ᱥᱮᱨᱢᱟ ᱨᱮᱱᱟᱝ ᱠᱟᱛᱷᱟ ᱫᱚ ᱚᱠᱚᱭ ᱜᱮ ᱵᱟᱵᱚᱱ ᱢᱮᱱ ᱫᱟᱲᱮᱭᱜ-ᱟ ᱴᱷᱤᱠ ᱴᱷᱟᱠ ᱫᱚ ᱦᱟᱸᱜ᱾
ᱵᱟᱝ ᱵᱟᱝ ᱵᱟᱝ᱾ ᱟᱫᱚ ᱟᱞᱮ ᱢᱟ ᱱᱚᱛᱮ ᱫᱚ ᱥᱮᱛᱟᱜ ᱠᱷᱚᱱᱜᱮ ᱯᱩᱨᱟᱹᱭ ᱯᱷᱟᱠᱟᱭᱮᱫᱟᱭ ᱥᱮ᱾
ᱟᱪᱪᱷᱟ᱾
ᱞᱟᱹᱭ ᱫᱟᱵᱤᱱ ᱟᱞᱮ ᱟᱛᱚ ᱢᱟ ᱥᱮᱛᱟᱜ ᱠᱷᱚᱱᱜᱮ ᱯᱷᱟᱠᱟᱭᱮᱫᱟᱭ ᱯᱩᱨᱟᱹ ᱦᱮᱸ ᱥᱮ᱾
ᱟᱫᱚ ᱧᱮᱞ ᱵᱮᱱ ᱢᱟᱱᱮ ᱡᱚᱛᱼᱼ ᱡᱚᱛᱚ ᱡᱟᱭᱜᱟ ᱫᱚ ᱦᱟᱸᱜ ᱯᱩᱨᱟᱹ ᱵᱟᱭ ᱯᱷᱟᱠᱟ ᱩᱛᱟᱹᱨ ᱛᱟᱵᱚᱱᱟᱦᱟᱸᱜ ᱟᱫᱚ ᱢᱤᱫ ᱵᱟᱨ ᱡᱟᱭᱜᱟ ᱨᱮᱫᱚ ᱦᱟᱸᱜ ᱫᱟᱜᱽ ᱛᱟᱵᱚᱱ ᱜᱮᱭᱟ᱾
ᱦᱩᱸ ᱦᱩᱸ ᱦᱩᱸ ᱦᱩᱸ ᱟᱞᱮ ᱫᱚ ᱛᱮᱦᱮᱧ ᱫᱚ ᱥᱮᱛᱟᱜ ᱠᱷᱚᱱᱜᱮ ᱥᱤᱛᱩᱝ ᱢᱟᱱᱮ ᱥᱤᱛᱩᱝ ᱫᱚ ᱫᱚᱢᱮ ᱵᱟᱝ ᱵᱩᱡᱷᱟᱹᱜ ᱠᱟᱱ ᱨᱮᱦᱚᱸ ᱢᱟᱱᱮ ᱮᱢᱱᱤ ᱜᱚᱨᱚᱢ ᱨᱮᱱᱟᱜ ᱵᱷᱟᱵᱽ ᱫᱚ ᱵᱩᱡᱷᱟᱹᱜ ᱠᱟᱱᱟ ᱩᱫᱽᱜᱟᱹᱨ ᱫᱷᱟᱲᱤᱡ ᱨᱮᱦᱚᱸ ᱦᱳᱭ ᱦᱳᱭ ᱜᱩᱱᱥᱟᱱᱤ ᱛᱮᱫᱚ ᱵᱩᱡᱷᱟᱹᱜ ᱠᱟᱱ ᱜᱮᱭᱟ ᱟᱨᱠᱤ
ᱴᱷᱤᱠ ᱴᱷᱤᱠ ᱫᱟᱜ ᱮᱱ ᱨᱮᱦᱚᱸᱭ ᱢᱟᱱᱮ ᱨᱮᱭᱟᱲ ᱫᱚ ᱩᱱᱟᱹᱜ ᱵᱟᱝ ᱟᱹᱭᱠᱟᱹᱜ ᱠᱟᱱᱟ ᱦᱮᱸᱥᱮ
ᱦᱳᱭ ᱦᱩᱸ ᱟᱫᱚ ᱚᱱᱟᱜᱮ ᱟᱞᱤᱧ ᱦᱚᱞᱤᱧ ᱪᱟᱹᱭᱮᱫᱟ ᱡᱩᱫᱤ ᱱᱟ ᱠᱷᱟᱱ ᱥᱮᱫᱛᱮ ᱡᱩᱫᱤ ᱛᱮ ᱫᱟᱜ ᱟᱹᱞᱤᱧ ᱠᱷᱟᱱ ᱟᱹᱰᱤ ᱜᱮ ᱱᱟᱯᱟᱭᱚᱜᱼᱟ ᱥᱮ
ᱦᱮᱸ ᱱᱟᱯᱟᱭᱚᱜᱼᱟ ᱥᱮ ᱢᱮᱱᱫᱟᱞᱤᱧ ᱟᱵᱮᱱ ᱛᱟᱦᱞᱮ ᱵᱮᱱ
ᱟᱹᱞᱤᱧ ᱫᱚ ᱮᱠᱷᱚᱱ ᱫᱚ ᱢᱟᱱᱮ ᱚᱞᱚᱜ ᱯᱟᱲᱦᱟᱣ ᱡᱤᱭᱚᱱ ᱨᱮᱜᱮ ᱢᱮᱱᱟᱜ ᱟᱠᱟᱫ ᱞᱤᱧᱟᱹ ᱚᱞᱚᱜ ᱯᱟᱲᱦᱟᱜ ᱞᱤᱧ ᱢᱩᱪᱟᱹᱫ ᱠᱮᱫ ᱛᱟᱹᱞᱤᱧᱟ ᱨᱤᱥᱮᱱᱴ ᱞᱮᱜᱮ ᱟᱫᱚ ᱮᱠᱷᱚᱱᱳ ᱛᱚᱵᱩ ᱱᱟᱜᱟᱨ ᱨᱮᱜᱮ ᱢᱮᱱᱟᱜ ᱟᱠᱟᱫ ᱞᱤᱧᱟᱹ᱾ ᱟᱫᱚ ᱮᱠᱷᱚᱱ ᱫᱚ ᱱᱤᱛᱚᱜ ᱫᱚ ᱢᱤᱫ ᱵᱤᱛᱟᱹ ᱞᱟᱡ ᱞᱟᱹᱜᱤᱫ ᱞᱤ ᱠᱩᱨᱩᱢᱩᱴᱩ ᱞᱤᱧ ᱪᱷᱩᱴᱟᱹᱣ ᱟᱠᱟᱱᱟ ᱟᱨᱠᱤ᱾
ᱴᱷᱤᱠ ᱴᱷᱤᱠ ᱴᱷᱤᱠ, ᱡᱟᱦᱟᱸ ᱥᱮᱱ ᱜᱮ ᱦᱮᱸ᱾
ᱟᱵᱤᱱ ᱡᱟᱦᱟᱸ ᱵᱤᱱ ᱞᱟᱹᱭ ᱠᱮᱫᱟ ᱛᱟᱦᱮᱸ ᱥᱮ ᱡᱚᱢ ᱧᱩ ᱫᱚ ᱚᱱᱟ ᱫᱚ ᱟᱯᱟᱱ ᱟᱹᱯᱤᱱ ᱛᱮᱜᱮ ᱟᱞᱮ ᱫᱚᱞᱮ ᱠᱚᱨᱟᱣ ᱮᱫᱟ ᱱᱤᱛᱚᱜ ᱫᱚ ᱤᱥᱤᱱ ᱵᱟᱥᱟᱝ ᱦᱚᱸ ᱟᱯᱟᱱ ᱟᱹᱯᱤᱱ ᱛᱮᱜᱮ ᱠᱚᱨᱟᱣ ᱦᱩᱭᱩᱜ ᱠᱟᱱᱟ
ᱦᱮᱸ ᱥᱮ ᱦᱩᱸ ᱟᱫᱚ ᱟᱛᱳ ᱫᱤᱥᱚᱢ ᱨᱮ ᱥᱮᱹᱭ ᱪᱟᱞᱟᱣ ᱠᱟᱛᱮᱫ ᱨᱮᱦᱚᱸ‌ ᱢᱤᱫᱴᱮᱱ ᱢᱤᱫᱴᱟᱝ ᱠᱟᱹᱢᱤ ᱠᱟᱹᱥᱱᱤ ᱛᱟᱦᱮᱸ ᱦᱩᱭᱩᱜᱼᱟ ᱟᱫᱚᱧ ᱞᱟᱹᱭᱫᱟ ᱥᱮᱭ ᱵᱟᱭᱨᱮ ᱧᱮᱞ ᱦᱩᱭ ᱞᱮᱱ ᱠᱤᱪᱷᱩ ᱫᱤᱱ ᱦᱮᱸ ᱥᱮ ᱵᱟᱝ
ᱦᱮᱸ ᱦᱮᱸ ᱥᱮᱢᱟ ᱠᱟᱱ ᱜᱮ ᱦᱩᱸ ᱮᱯᱚᱨ ᱧᱮᱞ ᱵᱮᱱ ᱡᱟᱦᱟᱸ ᱡᱤᱱᱤᱥ ᱦᱮᱸ ᱠᱟᱹᱢᱤ ᱢᱩᱪᱟᱹᱫ ᱠᱟᱛᱮᱫ ᱦᱚᱸ ᱡᱩᱫᱤ ᱟᱵᱮᱱ ᱥᱟᱠᱥᱮᱥ ᱡᱩᱫᱤ ᱮᱠᱷᱚᱱ ᱵᱟᱝ ᱦᱩᱭᱩᱜ ᱠᱷᱟᱱ ᱫᱚ ᱛᱟᱦᱞᱮ ᱫᱚ ᱚᱲᱟᱜ ᱫᱤᱥᱚᱢ ᱥᱮᱱ ᱟᱹᱛᱩ ᱫᱤᱥᱚᱢ ᱥᱮᱱ ᱪᱟᱞᱟᱣ ᱠᱟᱛᱮ ᱱᱤᱡᱮᱨ ᱚᱱᱮ ᱱᱤᱡᱮᱛᱮ ᱛᱷᱚᱲᱟ ᱡᱟᱦᱟᱱᱟᱜ ᱡᱤᱱᱤᱥ ᱧᱮᱞ ᱦᱩᱭᱩᱜᱼᱟ
ᱦᱳᱭ ᱦᱳᱭ
ᱟᱨ ᱟᱵᱮᱱ ᱡᱟᱦᱟᱸ ᱡᱤᱱᱤᱥ ᱜᱮ ᱵᱮᱱ ᱞᱟᱹᱭ ᱠᱮᱭᱟ ᱵᱮᱱ ᱯᱩᱨᱟᱹᱣ ᱠᱮᱜᱼᱟ ᱱᱚᱝᱠᱟᱱ ᱚᱞᱚᱜ ᱯᱟᱲᱦᱟᱜ ᱟᱨ ᱱᱤᱭᱟᱹ ᱫᱚ ᱦᱟᱸᱜ ᱛᱚ ᱟᱵᱮᱱᱟᱜ ᱛᱤ ᱨᱮ ᱦᱟᱸᱜ ᱫᱚ ᱵᱟᱹᱱᱩᱜᱼᱟ ᱱᱚᱝᱠᱟᱱ ᱡᱤᱱᱤᱥ ᱫᱚ ᱡᱟᱦᱟᱱᱟᱜ ᱢᱟᱱᱮ ᱱᱚᱝᱠᱟᱱ ᱡᱟᱦᱟᱱᱟᱜ ᱠᱟᱹᱢᱤ ᱠᱚ ᱥᱮ ᱱᱚᱝᱠᱟᱱᱟᱜ ᱫᱚ
ᱦᱩᱸ ᱵᱟᱝ ᱵᱟᱝ ᱦᱩᱸ ᱟᱪᱪᱷᱟ ᱪᱷᱟ ᱚᱱᱟᱜᱮ ᱮᱠᱷᱚᱱ ᱢᱩᱪᱟᱹᱫ ᱠᱷᱚᱱ ᱤᱭᱟᱹᱨᱮ ᱜᱚᱲᱚ ᱪᱩᱴᱟᱹᱣ ᱦᱩᱭ ᱠᱟᱱᱟ ᱟᱨᱠᱤ ᱦᱮᱸ ᱥᱮ ᱟᱫᱚ ᱦᱩᱸᱜ-ᱩᱭ ᱛᱚ ᱢᱟᱱᱮ ᱥᱚᱨᱠᱟᱨ ᱥᱮ ᱯᱟᱞᱴᱟᱣ ᱠᱟᱱᱟᱭ ᱛᱚ ᱫᱮᱠᱷᱤ ᱩᱱᱤᱭᱟᱜ ᱥᱚᱨᱠᱟᱨᱟᱜ ᱟᱥᱟ ᱠᱩᱠᱢᱩ ᱛᱮ ᱟᱹᱰᱤ ᱦᱚᱲ
ᱟᱪᱪᱷᱟ ᱦᱮᱸ ᱠᱩᱠᱢᱩ ᱢᱟ ᱟᱭᱢᱟ ᱦᱚᱲ ᱵᱚᱱ ᱧᱮᱞᱮᱫ ᱠᱟᱱ ᱜᱮᱭᱟ
ᱦᱮᱸ ᱦᱩᱸ
ᱠᱩᱠᱢᱩ ᱢᱟ ᱧᱮᱞ ᱦᱩᱭᱩᱜ ᱠᱟᱱ ᱜᱮᱭᱟ ᱧᱮᱞ ᱡᱩᱛᱩᱜ ᱠᱟᱱᱟ ᱪᱮᱫ ᱞᱮᱠᱟᱭ ᱫᱟᱭ ᱦᱟᱸᱜ ᱦᱩᱸ
ᱦᱳᱭ ᱟᱫᱚ ᱚᱱᱟ ᱠᱩᱠᱢᱩ ᱜᱮ ᱛᱤᱱᱟᱹᱜ ᱦᱚᱲ ᱠᱚ ᱯᱩᱨᱚᱱᱮᱫᱟ ᱦᱮᱸ ᱥᱮ ᱵᱟᱝ ᱫᱤᱭᱮ ᱚᱱᱟ ᱠᱩᱠ ᱠᱩᱠᱢᱩ ᱜᱮ ᱦᱚᱨᱛᱮ ᱚᱱᱟ ᱠᱩᱠᱢᱩ ᱟᱹᱰᱤ ᱦᱚᱲᱟᱜ ᱛᱟᱦᱮᱱ ᱛᱟᱠᱚ ᱚᱱᱟ ᱠᱩᱠᱢᱩᱤ ᱛᱤᱹᱜ ᱦᱚᱲᱟᱜ ᱯᱩᱨᱚᱱᱚᱜ ᱛᱟᱠᱚᱣᱟ ᱦᱮᱸ ᱥᱮ ᱵᱟᱝ
ᱦᱮᱸ ᱦᱮᱸ
ᱞᱟᱹᱭ ᱟᱨ ᱡᱟᱦᱟᱸ ᱠᱩᱠᱢᱩ ᱞᱟᱹᱜᱤᱫ ᱵᱟᱭ ᱜᱤᱛᱤᱡ ᱦᱚᱪᱚᱣᱟᱢᱟ ᱵᱟᱭ ᱡᱟᱹᱯᱤᱫ ᱦᱚᱪᱚᱣᱟᱭ ᱚᱱᱟ ᱫᱚ ᱟᱹᱰᱤ ᱟᱹᱰᱤ ᱟᱞᱟᱫᱟ ᱜᱮᱭᱟ ᱥᱮ, ᱦᱮᱸ ᱥᱮ ᱵᱟᱝ ᱦᱮᱸ ᱥᱮ ᱵᱟᱝ ᱡᱟᱦᱟᱸ ᱥᱩᱠᱲᱩᱢ ᱧᱮᱞ ᱠᱟᱜ ᱚᱱᱟ ᱫᱚ ᱢᱚᱱᱮ ᱪᱮᱫ ᱵᱟᱭ ᱡᱟᱹᱯᱤᱫ ᱦᱚᱪᱚᱣᱟᱢᱟ ᱦᱮᱸ ᱥᱮ ᱵᱟᱝ
ᱦᱮᱸ
ᱦᱩᱸ ᱦᱩᱸ ᱟᱪᱪᱷᱟ ᱟᱪᱪᱷᱟ ᱛᱟᱞᱦᱮ ᱫᱤᱥᱚᱢ ᱥᱮᱫ ᱫᱚᱵᱤᱱ ᱦᱮᱡ ᱠᱟᱱᱟ ᱥᱮ ᱵᱟᱝ ᱛᱟᱦᱞᱮ ᱢᱟᱱᱮ ᱚᱲᱟᱜ ᱠᱚ ᱥᱮᱫ ᱫᱚ ᱵᱮᱱ ᱦᱮᱡ ᱞᱮᱱᱟ ᱥᱮ ᱵᱟᱝ
ᱢᱟᱱᱮ ᱚᱲᱟᱜ ᱥᱮᱱ ᱫᱚᱞᱤᱧ ᱪᱟᱞᱟᱣ ᱞᱮᱱ ᱜᱮᱭᱟ ᱦᱟᱸᱜ ᱟᱫᱚ ᱮᱠᱷᱚᱱ ᱫᱚ ᱱᱤᱛᱚᱜ ᱫᱚ ᱵᱟᱹᱱᱩᱜ ᱞᱤᱧᱟᱹ ᱚᱲᱟᱜ ᱟᱨ ᱱᱤᱭᱟᱹ ᱦᱟᱸᱜ ᱟᱞᱮᱭᱟᱜ ᱠᱚ ᱢᱟᱜ ᱦᱟᱸᱜ ᱯᱩᱨᱟᱹ ᱥᱤᱡᱤᱱ ᱠᱟᱱ ᱛᱟᱞᱮᱭᱟ ᱦᱟᱸᱜ ᱱᱤᱛ ᱫᱚ ᱟᱫᱚ ᱚᱲᱟᱜ ᱥᱮᱱ ᱥᱮᱱ ᱫᱚ ᱪᱟᱞᱟᱣ ᱵᱟᱝ ᱡᱩᱛᱩᱜᱼᱟ
ᱚ ᱚ ᱟᱵᱳᱥᱚᱭ ᱟᱫᱚ ᱚᱲᱟᱜ ᱥᱮᱫ ᱦᱚᱸ ᱪᱟᱞᱟᱣ ᱦᱚᱸᱛᱚ ᱫᱚᱨᱠᱟᱨ ᱜᱮᱥᱮ ᱥᱮ ᱟᱭᱳᱼᱵᱟ ᱠᱚ ᱵᱟᱠᱷᱟᱱ ᱠᱚ ᱩᱭᱦᱟᱹᱨ ᱪᱤᱱᱛᱟᱹᱭᱟ ᱚᱠᱟ ᱞᱮᱠᱟ ᱢᱮ ᱚᱠᱟ ᱞᱮᱠᱟ ᱵᱟᱝ ᱦᱮᱸᱥᱮ ᱵᱟᱝ
ᱦᱮᱸ ᱟᱫᱚ ᱨᱚᱯᱚᱲ ᱫᱚ ᱦᱟᱸᱜ ᱱᱚᱝᱠᱟ ᱦᱩᱭᱩᱜ ᱠᱟᱱ ᱜᱮᱭᱟ ᱟᱫᱚ ᱮᱱ ᱨᱮᱦᱚᱸ ᱵᱚᱞᱮ ᱪᱟᱞᱟᱣ ᱦᱤᱡᱩᱜ ᱨᱮᱱᱟᱜ ᱱᱚᱝᱠᱟᱱ ᱫᱚᱨᱠᱟᱨ ᱠᱟᱱᱟ
ᱚ ᱟᱪᱪᱷᱟ ᱟᱪᱪᱷᱟ ᱦᱚᱭ ᱡᱟᱹᱱᱤᱡ ᱦᱟᱜ
ᱢᱟ ᱛᱟᱦᱚᱞᱮ ᱴᱷᱤᱠ ᱜᱮᱭᱟ ᱦᱟᱸᱜ ᱟᱵᱟᱨ ᱦᱟᱸᱜ ᱦᱮᱸ ᱦᱮᱸ
ᱚ
ᱴᱷᱤᱠ ᱜᱮᱭᱟ ᱢᱟ
ᱟᱪᱪᱷᱟ ᱟᱪᱪᱷᱟ ᱟᱞᱟᱝᱟᱜ ᱚᱠᱛᱚ ᱠᱚᱦᱚᱸ ᱛᱚ ᱟᱫᱚ ᱱᱟᱜ ᱠᱷᱟᱱ ᱵᱤᱞᱚᱢ ᱦᱤᱡᱩᱜ ᱠᱟᱱ ᱛᱞᱟᱝᱟ ᱚᱠᱛᱚ ᱫᱚ ᱱᱟᱜ ᱠᱷᱟᱱ ᱵᱟᱭ ᱛᱟᱺᱜᱤ ᱛᱟᱨᱟᱜ ᱞᱟᱝᱟᱭ
ᱦᱮᱸ ᱦᱮᱸ ᱦᱮᱸ ᱢᱟ ᱴᱷᱤᱠ ᱦᱮᱸ ᱢᱟ ᱛᱟᱦᱚᱞᱮ ᱦᱟᱸᱜ ᱦᱮᱸ ᱟᱵᱟᱨ ᱦᱟᱸᱜ ᱨᱚᱯᱚᱲ ᱦᱩᱭᱩᱜᱼᱟ
ᱦᱳᱭ ᱦᱳᱭ